ᱦᱳᱭ ᱜᱚᱢᱠᱮ ᱟᱸᱡᱚᱢᱚᱜ ᱠᱟᱱᱟ᱾
ᱦᱮᱸ ᱜᱚᱢᱠᱮ ᱟᱸᱡᱚᱢᱚᱜ ᱠᱟᱱᱟ᱾
ᱚ ᱢᱟᱡᱷᱮ ᱢᱟᱡᱷᱮ ᱴᱟᱣᱟᱨ ᱠᱚ ᱵᱟᱭ ᱛᱟᱦᱮᱱ ᱜᱮᱭᱟᱭ ᱛᱚ ᱤᱱᱟᱹ ᱛᱮᱞᱤᱧ ᱞᱟᱹᱭ ᱠᱮᱫᱟ᱾
ᱜᱚᱢᱠᱮ ᱟᱫᱚ ᱪᱮᱫ ᱵᱤᱱ ᱞᱟᱹᱭᱟ ᱱᱮᱴᱳᱣᱟᱨᱠ ᱵᱮᱯᱟᱨ ᱫᱚ ᱟᱹᱰᱤ ᱡᱟᱞᱟ ᱧᱚᱜ ᱜᱮᱭᱟ ᱵᱷᱟᱜᱮ ᱠᱷᱟᱱ ᱫᱚ ᱟᱹᱰᱤ ᱵᱷᱟᱹᱜᱤᱭᱟ ᱵᱟᱠᱷᱟᱱ ᱫᱚ ᱟᱹᱰᱤ ᱥᱚᱢᱚᱥᱥᱟ ᱧᱚᱜ ᱜᱮᱭᱟ ᱵᱩᱡᱽ ᱠᱮᱫᱟ ᱵᱤᱱ?
ᱦᱳᱭ ᱚᱱᱮ ᱫᱟᱜ ᱡᱟᱹᱲᱤ ᱠᱚᱨᱮ ᱦᱩᱰᱩᱨ ᱵᱤᱡ ᱞᱤ ᱞᱮᱠᱷᱟᱱ ᱚᱱᱮ ᱚᱱᱠᱟ ᱱᱮᱴᱳᱣᱟᱨᱠ ᱵᱟᱭ ᱧᱟᱢ ᱜᱮᱭᱟ᱾
ᱦᱮᱸ ᱟᱹᱵᱤᱱ ᱡᱩᱫᱤ ᱡᱟᱦᱟᱱᱟᱜ ᱨᱩᱣᱟᱹ ᱦᱟᱹᱥᱩ ᱦᱩᱭᱩᱜ ᱛᱟᱵᱤᱱᱟ ᱥᱚᱸᱜᱮ ᱥᱚᱸᱜᱮ ᱫᱚ, ᱵᱟᱵᱤᱱ ᱞᱟᱹᱭ ᱠᱳᱞ ᱫᱟᱲᱮᱭᱟᱜᱼᱟ᱾
ᱦᱮᱸ
ᱦᱮ ᱱᱚᱜᱼ ᱱᱚᱝᱠᱟ ᱴᱟᱣᱟᱦᱩᱡᱩᱨ ᱦᱩᱰᱩᱨ ᱵᱤᱡᱽᱞᱤ ᱡᱩᱫᱤ ᱦᱩᱭᱩᱜᱼᱟ ᱛᱟᱦᱞᱮ ᱥᱮᱭ ᱢᱤᱫ ᱫᱤᱱ ᱯᱚᱨ ᱵᱟᱨᱥᱤᱧ ᱯᱚᱨ ᱦᱚᱭᱛᱚ ᱠᱟᱨᱮᱱᱴ ᱵᱟᱹᱱᱩᱜᱼᱟ᱾ ᱪᱟᱨᱡᱽ ᱦᱚᱸ ᱵᱟᱹᱱᱩᱜᱼᱟ ᱢᱳᱵᱟᱭᱤᱞ ᱨᱮ᱾
ᱦᱮᱸ ᱛᱚ ᱦᱮᱸ ᱛᱚ ᱟᱨ ᱞᱟᱹᱭ ᱫᱟᱞᱤᱧ ᱪᱤᱠᱟᱹᱭᱮᱫᱟᱵᱤᱱ?
ᱦᱚᱜᱼᱚᱭ ᱱᱤᱛᱳᱜ ᱫᱚ ᱠᱷᱮᱛ ᱥᱮᱫ ᱞᱤᱧ ᱪᱟᱞᱟᱜᱼᱟ ᱫᱟᱠᱟ ᱠᱚᱞᱤᱧ ᱡᱚᱢ ᱠᱮᱫᱟ᱾
ᱚᱸ
ᱠᱷᱮᱛ ᱥᱮᱞᱤᱧ ᱪᱟᱞᱟᱜᱼᱟ ᱦᱚᱞᱟ ᱟᱹᱰᱤ ᱡᱳᱨᱮ ᱫᱟᱜ ᱟᱠᱟᱫᱟ᱾ ᱛᱟᱦᱚᱞᱮ ᱜᱷᱩᱴᱩ ᱠᱚᱦᱚᱸ ᱫᱟᱜ ᱟᱠᱟᱱᱟ ᱟᱨᱠᱤ ᱟᱫᱚ ᱯᱚᱪᱟᱱ ᱯᱚᱪᱟᱱ ᱨᱮᱱᱟᱜ ᱥᱚᱢᱚᱭ ᱫᱚ ᱵᱟᱹᱱᱩᱜᱼᱟ ᱨᱚᱴᱟᱨ ᱛᱮ ᱵᱟᱨ ᱪᱟᱥ ᱮᱢ ᱠᱟᱛᱮᱫ ᱞᱚᱥᱚᱫ ᱠᱟᱛᱮᱜ ᱨᱚᱦᱚᱭ ᱜᱚᱫ ᱠᱟᱜ ᱦᱩᱭᱩᱜᱼᱟ᱾
ᱦᱮᱸ
ᱡᱚᱲ ᱦᱚᱞᱤᱧ ᱧᱟᱢ ᱠᱟᱜ ᱠᱚᱣᱟ,
ᱦᱮᱸ ᱦᱮᱸ ᱡᱚᱠᱷᱚᱱ ᱥᱚᱢᱚᱭ ᱵᱟᱵᱮᱱ ᱧᱟᱢ ᱫᱟ ᱟᱫᱚᱧ ᱪᱤᱠᱟᱹᱭᱟ᱾ ᱥᱤ ᱯᱚᱪᱟᱱ ᱠᱟᱜ ᱵᱮᱱ ᱦᱮᱸ ᱥᱮ᱾
ᱦᱮᱸ ᱟᱨ ᱜᱷᱩᱴᱩ ᱫᱚ ᱚᱱᱠᱟ ᱢᱟᱱᱮ ᱯᱚᱪᱟᱱ ᱡᱚᱢ ᱦᱚᱪᱚ ᱨᱮᱱᱟᱜ ᱥᱚᱢᱚᱭ ᱵᱟᱹᱱᱩᱜᱼᱟ, ᱛᱮᱦᱮᱧ ᱮ ᱫᱟᱜ ᱠᱟᱫᱟ ᱜᱟᱯᱟ ᱪᱤᱠᱟᱹᱜᱼᱟ?
ᱦᱳᱭ ᱦᱮᱸ
ᱵᱟᱝ ᱟᱫᱚ ᱨᱟᱞᱦᱟᱭ ᱫᱟᱹᱲᱫᱟ ᱢᱟᱱᱮ ᱫᱟᱜ ᱜᱮᱭᱟᱭ ᱞᱟᱹᱭᱟᱠᱚᱛᱚ
ᱦᱮᱸ ᱞᱟᱹᱭ ᱟᱠᱚ ᱛᱚ ᱡᱩᱫᱤ ᱨᱟᱞᱦᱟᱭ ᱫᱟᱹᱲᱟ
ᱦᱩᱸ
ᱛᱟᱦᱚᱞᱮ ᱫᱟᱛ
ᱚᱻ ᱛᱟᱯᱚᱨ ᱛᱤᱱᱟᱹᱜ ᱫᱤᱱ ᱵᱤᱱ ᱪᱷᱩᱴᱟᱹᱜᱼᱟ ᱟᱨ
ᱜᱷᱩᱴᱩ ᱫᱚ ᱟᱞᱮ ᱫᱚ ᱜᱷᱩᱴᱩ ᱦᱟᱥᱟ ᱫᱚ ᱵᱤᱥᱤ ᱫᱚ ᱵᱟᱹᱱᱩᱜ ᱛᱟᱞᱮᱭᱟ ᱜᱚᱝᱠᱮ ᱵᱩᱡᱽ ᱠᱮᱫᱟᱵᱤᱱ ᱦᱚᱸᱜᱼᱚᱭ ᱛᱮᱦᱮᱧ ᱞᱤᱧ ᱟᱨᱚᱢᱵᱚᱠᱟᱫᱟ ᱛᱚ ᱢᱚᱴᱟᱢᱩᱴᱤ ᱢᱤᱫ ᱥᱚᱯᱛᱟᱦᱚ ᱞᱟᱜᱟᱼᱟ ᱟᱨ ᱛᱚᱞᱟ ᱜᱟᱲᱤ ᱠᱚ ᱛᱟᱦᱮᱸ ᱞᱮᱠᱷᱟᱱ ᱫᱚ ᱚᱱᱟ ᱫᱚ ᱱᱤᱡᱮ ᱛᱮᱜᱮ ᱯᱳ ᱛᱮᱜᱮ ᱚᱱᱟ ᱠᱚᱫᱚ ᱨᱚᱦᱚᱭ ᱦᱩᱭᱩᱜᱼᱟ ᱵᱩᱡ ᱠᱮᱫᱟ ᱵᱤᱱ ᱟᱫᱚ ᱚᱸᱰᱮ ᱫᱚ ᱦᱩᱰᱤᱧ ᱦᱩᱰᱤᱧ ᱡᱟᱭᱜᱟ ᱨᱮ ᱟᱪᱷᱚᱲᱟ ᱛᱚ ᱛᱟᱦᱚᱞᱮ ᱢᱟᱱᱮ ᱦᱩᱰᱤᱧ ᱦᱩᱰᱤᱧ ᱡᱟᱭᱜᱟ ᱟᱨᱠᱤ ᱠᱩᱰᱤᱛᱮ ᱢᱟᱵᱤᱱ ᱯᱳ ᱫᱟᱲᱮᱭᱟᱜᱼᱟ ᱦᱩᱸ ᱚᱱᱟ ᱞᱟᱹᱜᱤᱫ ᱫᱚ ᱨᱳᱴᱟᱨ ᱯᱷᱚᱴᱟᱨ ᱫᱚ ᱫᱚᱨᱠᱟᱨ ᱫᱚ ᱵᱟᱹᱱᱩᱜᱼᱟ ᱯᱳᱭᱟᱞᱤᱧ ᱦᱩᱸ
ᱦᱳᱭ ᱟᱨ ᱞᱩᱴᱟᱹ ᱦᱚᱸ ᱪᱤᱠᱟᱹᱛᱮ ᱵᱚᱞᱚᱱᱟ ᱚᱸᱰᱮ ᱤᱥᱟᱹᱜ ᱞᱮᱠᱷᱟᱱ ᱠᱚ
ᱚᱸᱰᱮ ᱫᱚ ᱨᱩᱴᱟᱨ ᱯᱷᱩᱴᱟᱨ ᱫᱚ ᱵᱟᱝ ᱵᱚᱞᱚᱱᱟ ᱚᱱᱟ ᱯᱳ ᱛᱮᱜᱮ ᱚᱱᱟ ᱫᱚ ᱠᱟᱹᱢᱤ ᱥᱟᱨᱟᱣ ᱦᱩᱭᱩᱜᱼᱟ
ᱚ
ᱵᱩᱡᱠᱮᱫᱟᱢ
ᱟᱨ ᱱᱚ ᱟᱞᱮ ᱱᱚᱛᱮ ᱦᱚᱸ ᱚᱱᱠᱟᱜᱮ ᱢᱟᱱᱮ ᱞᱚᱥᱚᱫ ᱫᱚᱦᱚ ᱠᱟᱜᱼᱟᱢ ᱢᱟᱱᱮ ᱠᱟᱹᱢᱤᱱ ᱵᱟᱠᱚ ᱧᱟᱢᱚᱜ ᱠᱟᱱᱟ ᱥᱮ ᱟᱫᱚ ᱞᱚᱥᱚᱫ ᱫᱚᱦᱚ ᱠᱟᱜ ᱫᱚ ᱢᱟᱱᱮ ᱵᱟᱹᱭᱥᱟᱹᱜ ᱠᱟᱱᱟ ᱵᱟᱹᱞᱤ ᱦᱟᱥᱟ ᱥᱮ
ᱚ ᱦᱚᱸ ᱞᱟᱦᱟ ᱛᱮᱞᱤ ᱜᱚᱢᱠᱮ ᱞᱤᱧ ᱟᱸᱡᱚᱢᱟ ᱵᱩᱡ ᱠᱮᱫᱟ ᱵᱤᱱ
ᱦᱮᱸ
ᱢᱟᱱᱮ ᱡᱟᱦᱟᱸ ᱵᱟᱹᱞᱤ ᱦᱟᱥᱟ ᱟᱫᱚ ᱚᱱᱟ ᱫᱚᱠᱚ ᱪᱤᱠᱟᱹᱭ ᱛᱟᱦᱮᱸᱜ ᱥᱤ ᱠᱟᱛᱮᱜ ᱵᱟᱠᱚ ᱟᱲᱜᱚᱢ ᱛᱟᱦᱮᱸᱜ
ᱦᱳᱭ ᱵᱟᱠᱚ ᱟᱬᱜᱚᱢ ᱜᱮᱭᱟ ᱚᱱᱠᱟ ᱟᱹᱞᱤᱧ ᱦᱚᱸᱞᱤᱧ ᱠᱚᱨᱟᱣ ᱵᱟᱲᱟ ᱠᱟᱫᱟ ᱵᱟᱹᱞᱤᱧ ᱟᱬᱜᱚᱢ ᱟᱠᱟᱫᱟ
ᱦᱮᱸ ᱡᱩᱫᱤ ᱡᱟᱦᱟᱸ ᱞᱮᱠᱟ ᱡᱩᱫᱤ ᱢᱟᱱᱮ ᱵᱤᱱ ᱟᱬᱜᱚᱢ ᱜᱚᱫ ᱠᱟᱜᱼᱟ ᱥᱮ ᱩᱱᱫᱚ ᱦᱟᱱᱮ ᱠᱟᱰᱮᱡ ᱟᱛᱮᱫ ᱠᱷᱚᱱᱛᱟ ᱟᱛᱮᱜ ᱨᱚᱦᱚᱭ ᱦᱩᱭᱩᱜᱼᱟ
ᱦᱳᱭ ᱠᱷᱚᱱᱛᱟ ᱦᱚᱸ ᱚᱱᱟ ᱠᱷᱚᱱᱛᱟ ᱦᱚᱸ ᱨᱟᱹᱯᱩᱫᱚᱜ ᱛᱟᱵᱤᱱᱟ ᱚᱱᱠᱟ ᱥᱚᱠᱛᱚᱜᱼᱟ
ᱥᱚᱠᱛᱚᱜᱼᱟ ᱟᱫᱚ ᱱᱮᱛᱟᱨ ᱢᱟᱱᱮ ᱟᱹᱰᱤ ᱨᱚᱠᱚᱢ ᱪᱟᱥ ᱦᱩᱭᱩᱜᱼᱟ ᱚᱱᱟ ᱠᱚᱨᱮ ᱟᱹᱞᱩ ᱠᱚ ᱪᱟᱥ ᱦᱩᱭᱩᱜᱼᱟ ᱢᱟᱱᱮ ᱟᱨ ᱤᱭᱟᱹ ᱠᱚ ᱢᱩᱠ ᱠᱚ ᱚᱱᱟ ᱠᱚ ᱪᱟᱥ ᱞᱮᱠᱷᱟᱱ ᱞᱟᱹ ᱟᱠᱚ ᱦᱟᱥᱟ ᱢᱟᱱᱮ ᱡᱟᱦᱟᱸ ᱫᱚᱢᱮ ᱵᱟᱹᱞᱤ ᱟᱨᱠᱤ ᱜᱟᱰᱟ ᱵᱟᱞᱤ ᱞᱮᱠᱟ ᱚᱱᱟ ᱠᱚᱫᱚ ᱫᱚ ᱵᱟᱹᱭ ᱵᱟᱹᱭᱛᱮ ᱢᱟᱱᱮ ᱦᱟᱥᱟ ᱞᱮᱠᱟ ᱟᱨᱠᱤ ᱫᱚᱢᱮ ᱪᱟᱥ ᱦᱩᱭᱩᱜᱼᱟ ᱚᱱᱟ ᱠᱚᱫᱚ ᱦᱸ ᱟᱞᱮᱭᱟᱜ ᱚᱱᱠᱟ ᱢᱤᱫᱴᱟᱝ ᱢᱮᱱᱟᱜᱼᱟ ᱜᱟᱰ ᱫᱷᱟᱨᱮ ᱧᱚᱜ ᱛᱟᱦᱚᱞᱮ ᱮᱠᱮᱱ ᱵᱟᱞᱤ ᱵᱩᱡᱽ ᱠᱮᱫᱟ ᱵᱤᱱ ᱚᱱᱟ ᱚᱱᱟ ᱪᱟᱥ ᱵᱟᱲᱟ ᱛᱮᱜᱮ ᱛᱚᱨᱢᱩᱡᱽ ᱠᱚ ᱟᱨ ᱠᱚ ᱟᱹᱰᱤ ᱨᱚᱠᱚᱢ ᱪᱟᱥ ᱠᱟᱛᱮ ᱠᱟᱛᱮᱫ ᱱᱤᱛᱚᱜ ᱫᱚ ᱯᱩᱨᱟᱹ ᱦᱟᱥᱟ ᱟᱠᱼ ᱱᱤᱛᱚᱜ ᱫᱚ ᱡᱩᱫᱤ ᱵᱤᱱ ᱵᱚᱞᱚᱱᱟᱥᱮ ᱢᱤᱫ ᱫᱷᱟᱣ ᱥᱤ ᱠᱟᱛᱮᱫ ᱢᱤᱫ ᱜᱚᱱᱴᱷᱮᱲ ᱠᱟᱴᱟ ᱵᱚᱞᱚ ᱜᱚᱫᱚᱜ ᱛᱟᱵᱤᱱᱟ
ᱟᱨ ᱱᱚᱼᱼ ᱱᱚᱛᱮ ᱫᱚ ᱪᱮᱫ ᱠᱤᱧ ᱞᱟᱹᱭᱟ ᱢᱟᱱᱮ ᱠᱷᱩᱵ ᱠᱷᱩᱵ ᱠᱚᱢ ᱜᱮ ᱛᱚᱨᱢᱩᱡᱽ ᱠᱚ ᱨᱚᱦᱚᱭ ᱦᱩᱭᱩᱜ ᱜᱮᱭᱟ ᱛᱚ
ᱦᱮᱸ ᱦᱮᱸ
ᱟᱨ ᱦᱩᱲᱩ ᱦᱚᱸ ᱚᱱᱟ ᱨᱚᱦᱚᱭ ᱦᱩᱭᱩᱜ ᱜᱮᱭᱟ ᱟᱫᱚ ᱫᱷᱟᱥᱠᱟᱣ ᱦᱤᱡᱩᱜ ᱠᱟᱱᱟ ᱚᱱᱮ ᱤᱭᱟᱹ ᱤᱭᱟᱹ ᱫᱟᱜ ᱛᱮ ᱚᱱᱮ ᱱᱟᱹᱭ ᱫᱟᱜ ᱛᱮ ᱱᱚᱛᱮ ᱜᱮ ᱦᱤᱡᱩᱜ ᱠᱟᱱᱟ ᱟᱹᱰᱤ ᱜᱚᱴᱟᱝ ᱫᱷᱟᱥᱠᱟᱣ ᱟᱠᱟᱱᱟ ᱧᱮᱞ ᱠᱮᱫᱟᱞᱤᱧ
ᱦᱩᱸ ᱦᱩᱸ
ᱦᱩᱸ ᱟᱨ ᱚᱱᱟ ᱱᱟᱹᱭ ᱫᱷᱟᱨᱮ ᱨᱮᱜᱮ ᱠᱷᱮᱛ ᱛᱟᱹᱞᱤᱧ ᱥᱮ ᱟᱨᱦᱚ ᱵᱟᱹᱞᱤ ᱦᱟᱥᱟ ᱛᱟᱦᱚᱞᱮ ᱫᱷᱟᱥᱠᱟᱣ ᱦᱤᱡᱩᱜ ᱠᱟᱱᱟ ᱟᱫᱚ ᱜᱮᱨᱮᱱᱴᱤ ᱵᱟᱝ ᱧᱟᱢᱚᱜ ᱠᱟᱱᱟ ᱠᱟᱱᱟ ᱡᱮ ᱚᱱᱟ ᱠᱷᱮᱛ ᱛᱟᱦᱮᱱᱟ ᱢᱮᱱᱛᱮ ᱡᱩᱫᱤ ᱵᱮᱨᱤᱠᱮᱴ ᱠᱚ ᱮᱢᱟ ᱛᱟᱦᱚᱞᱮ ᱛᱟᱦᱮᱱᱟ
ᱦᱮᱸ ᱦᱮᱸ ᱚ ᱟᱪᱪᱷᱟ
ᱟᱹᱰᱤ ᱦᱚᱲᱟᱜ ᱚᱱᱠᱟ ᱫᱷᱟᱥᱠᱟᱣ ᱾ ᱟᱹᱰᱤ ᱦᱚᱲᱟᱜ ᱚᱱᱠᱟ ᱫᱷᱟᱥᱠᱟᱣ ᱟᱠᱟᱱᱟ ᱧᱮᱞ ᱠᱟᱹᱫᱟᱹᱧ ᱾ ᱦᱮᱸ?
ᱞᱟᱹᱭ ᱫᱟᱞᱤᱧ ᱡᱟᱦᱟᱸ ᱠᱚᱨᱮ ᱚᱱ ᱵᱟᱸᱫᱷ ᱠᱚ ᱯᱩᱠᱷᱨᱤ ᱠᱚ ᱵᱟᱝ ᱦᱩᱭᱩᱜᱼᱟ ᱟᱫᱚ ᱚᱱᱟ ᱜᱟᱰᱟ ᱫᱷᱟᱨᱮ ᱫᱷᱟᱨᱮ ᱯᱩᱨᱟᱹ ᱦᱟᱥᱟ ᱜᱤᱲᱤᱭᱟᱜ ᱵᱤᱱ ᱵᱩᱡᱽ ᱠᱮᱫᱟ ᱵᱤᱱ ᱟᱫᱚ ᱡᱩᱫᱤ ᱡᱟᱭᱜᱟ ᱠᱚ ᱛᱟᱦᱮᱱᱟ ᱟᱫᱚ ᱞᱟᱹᱭᱫᱟᱧ ᱡᱩᱫᱤ ᱚᱱᱟ ᱡᱟᱭᱜᱟ ᱛᱟᱦᱮᱱᱟ ᱟᱨᱠᱤ ᱚᱱᱟ ᱜᱟᱰᱟ ᱵᱷᱤᱛᱤᱨ ᱵᱷᱤᱛᱤᱨ ᱨᱮ ᱡᱩᱫᱤ ᱡᱟᱭᱜᱟ ᱠᱚ ᱛᱟᱦᱮᱱᱟ ᱛᱟᱦᱚᱞᱮ ᱜᱟᱱᱚᱜᱼᱟ ᱟᱨ ᱵᱟᱠᱷᱟᱱ ᱦᱟᱱᱛᱮ ᱨᱮᱱ ᱪᱟᱹᱥᱤ ᱡᱟᱦᱟᱸᱭ ᱢᱮᱱᱟᱭᱟ ᱩᱱᱤ ᱞᱟᱹᱭᱟᱭ ᱤᱧ ᱥᱮᱫ ᱮᱢ ᱴᱷᱮᱞᱟᱣ ᱫᱟ ᱜᱟᱰᱟ ᱦᱮᱸ ᱚᱱᱠᱟ ᱠᱚ ᱞᱟᱹᱭᱟ
ᱚᱱᱟ ᱫᱚ ᱵᱟᱝ ᱛᱟᱦᱮᱱᱟ, ᱚᱱᱟ ᱫᱚ ᱵᱚᱥᱛᱟ ᱜᱤᱲᱤ ᱦᱩᱭ ᱞᱮᱱᱟ, ᱵᱚᱥᱛᱟ ᱠᱚ ᱜᱤᱲᱤ ᱞᱮᱫᱟ
ᱦᱮᱸ ᱦᱮᱸ
ᱟᱫᱚ ᱚᱱᱠᱟ ᱜᱷᱮᱨᱟᱣ ᱞᱮᱫᱟᱠᱚ ᱡᱮ ᱯᱚᱨᱮᱛᱮ ᱱᱚᱝᱠᱟ ᱤᱭᱟᱹ ᱦᱩᱭᱩᱜᱼᱟ ᱱᱤᱛᱚᱜ ᱫᱚ ᱱᱚᱝᱠᱟ ᱜᱮ ᱛᱟᱦᱮᱸ ᱦᱚᱪᱚᱱ ᱾ ᱵᱚᱥᱛᱟ ᱢᱚᱥᱛᱟ ᱡᱚᱛᱚᱼ ᱡᱚᱛᱚᱭ ᱩᱰᱟᱹᱣ ᱠᱮᱫᱟᱭ ᱚᱱᱠᱟ ᱚᱱᱠᱟ ᱵᱩᱱᱱᱟ ᱫᱚ
ᱦᱮᱸ ᱦᱮᱸ ᱱᱮᱥ ᱫᱚ ᱢᱟᱱᱮ ᱵᱚᱨᱥᱟ ᱫᱚ ᱫᱚᱢᱮ ᱜᱮᱛᱚ
ᱦᱮᱸ ᱟᱫᱚ ᱱᱮᱥ ᱫᱚ ᱵᱟᱝ ᱫᱤᱱ ᱠᱟᱞᱚᱢᱟᱜ ᱠᱟᱛᱷᱟ ᱞᱤᱧ ᱞᱟᱹᱭᱫᱟ ᱟᱨᱠᱤ
ᱟᱪᱪᱷᱟ ᱟᱪᱪᱷᱟ
ᱟᱨ ᱠᱷᱟᱪᱮ ᱦᱮᱸ ᱦᱮᱸ ᱫᱤᱱ ᱠᱟᱞᱟᱢ ᱚᱱᱼ ᱼᱠᱟᱜᱮ ᱠᱷᱟᱹᱪᱤ ᱤᱭᱟᱹ ᱠᱟᱱ ᱛᱟᱠᱚᱣᱟ ᱨᱚᱦᱚᱭ ᱠᱷᱮᱛ ᱯᱩᱨᱟᱹ ᱩᱯᱲᱟᱹᱣ ᱤᱫᱤ ᱠᱮᱫᱟᱭ ᱚᱱᱠᱟᱛᱮ ᱱᱟᱹᱭ ᱡᱩᱛᱩ ᱱᱟᱹᱭ ᱡᱩᱛ ᱮᱱᱟ ᱟᱨᱠᱤ ᱾ ᱚᱱᱟ ᱱᱟᱹᱭ ᱟᱞᱮᱥᱮᱫ ᱫᱚ ᱱᱟᱹᱭ ᱛᱚ
ᱦᱩᱸ ᱦᱩᱸ
ᱛᱟᱦᱚᱞᱮ ᱱᱟᱹᱭ ᱦᱟᱱᱟ ᱯᱟᱦᱟᱴᱟ ᱠᱚ ᱦᱚᱸ ᱧᱮᱞ ᱫᱟᱹᱞᱤᱧ ᱡᱷᱚᱛᱚ ᱢᱟᱫ ᱢᱟᱫ ᱫᱟᱨᱮ ᱠᱚ ᱡᱟᱦᱟᱸ ᱛᱤᱱᱟᱹᱜ ᱛᱟᱦᱮᱸ ᱠᱟᱱᱟ ᱡᱷᱚᱛᱚ ᱩᱯᱲᱟᱹᱣ ᱠᱟᱫᱟᱭ
ᱛᱟᱯᱚᱨ ᱡᱟᱦᱟᱸ ᱠᱚ ᱠᱷᱮᱛ ᱠᱚ ᱛᱟᱦᱮᱸ ᱠᱟᱱ ᱛᱟᱠᱚᱣᱟ ᱡᱷᱚᱛᱚᱭ ᱤᱭᱟᱹ ᱠᱮᱫᱟᱭ ᱚᱱᱟ ᱥᱩᱨ ᱨᱮ ᱢᱤᱫᱴᱟᱝ ᱢᱤᱱᱤ ᱚᱲᱟᱜ ᱛᱟᱦᱮᱸᱜ ᱠᱟᱱᱟ ᱢᱤᱱᱤ ᱚᱲᱟᱜ ᱦᱚᱸ ᱯᱩᱨᱟᱹ ᱵᱚᱱᱱᱟ ᱠᱮᱫᱟᱭ
ᱚᱻ ᱢᱤᱱᱤ ᱢᱤᱱᱤ ᱡᱷᱚᱛᱚ ᱮᱠᱫᱚᱢ ᱟᱹᱛᱩ
ᱦᱮᱸ ᱟᱹᱛᱩ ᱟᱹᱛᱩ ᱾ ᱩᱱ ᱥᱚᱢᱚᱭ ᱜᱚᱝᱠᱮ ᱞᱟᱹᱭᱛᱮ ᱵᱟᱹᱵᱤᱱ ᱵᱤᱥᱥᱟᱹ ᱥᱚᱜᱼᱟ
ᱦᱩᱸ ᱦᱩᱸ ᱞᱟᱹᱭ ᱵᱤᱱ ᱢᱟ
ᱵᱟᱨ ᱵᱟᱨ ᱯᱮ ᱵᱚᱥᱛᱟ ᱜᱟᱱ ᱦᱟᱹᱠᱩ ᱞᱤᱧ ᱥᱟᱵ ᱞᱮᱫ ᱠᱚᱣᱟ ᱾
ᱦᱩᱸ ᱟᱹᱰᱤ ᱱᱟᱯᱟᱭ
ᱢᱤᱫᱴᱟᱝ ᱚᱱᱠᱟ ᱜᱮ ᱢᱟᱫ ᱜᱷᱮᱨᱟ ᱢᱟᱫ ᱵᱟᱜᱟᱱ ᱢᱮᱱᱟᱜᱼᱟ, ᱚᱸᱰᱮ ᱱᱟᱜᱼᱠᱷᱟᱱ ᱠᱩᱧ ᱢᱮᱱᱟᱜᱼᱟ ᱦᱮᱸᱥᱮ
ᱦᱩᱸ ᱦᱩᱸ
ᱟᱫᱚ ᱱᱟᱜ ᱠᱷᱟᱱ ᱡᱚᱠᱷᱚᱱ ᱜᱮ ᱫᱟᱜ ᱦᱟᱣ ᱦᱤᱡᱩᱜ ᱠᱟᱱᱟ ᱟᱥᱛᱮ ᱟᱥᱛᱮ ᱡᱷᱚᱛᱚ ᱚᱱᱟ ᱠᱩᱧ ᱨᱮᱠᱚ ᱵᱚᱞᱚᱱ ᱠᱟᱱᱟ ᱩᱱᱠᱩ ᱥᱮᱬᱟ ᱦᱟᱹᱠᱩ ᱠᱚᱫᱚ ᱟᱫᱚ ᱡᱟᱭᱜᱟ ᱫᱚ ᱵᱟᱹᱱᱩᱜᱼᱟ
ᱦᱮᱸ ᱛᱚ ᱜᱟᱰᱟ ᱨᱮᱫᱚ ᱚᱠᱟᱨᱮ ᱡᱟᱭᱜᱟ ᱫᱚ ᱢᱮᱱᱟᱜᱼᱟ
ᱦᱮᱸ ᱛᱟᱦᱚᱞᱮ ᱚᱸᱰᱮ ᱠᱩᱧ ᱨᱮᱠᱚ ᱵᱚᱞᱚᱭᱱᱟ, ᱵᱚᱞᱚ ᱠᱟᱛᱮᱜ ᱫᱚᱥᱟᱨ ᱦᱤᱞᱳᱜ ᱯᱩᱨᱟᱹ ᱥᱟᱛ ᱟᱴ ᱫᱤᱱ ᱞᱟᱜᱟᱜ ᱟ ᱛᱚ ᱚᱱᱟ ᱚᱨᱦᱟᱣ ᱛᱮ
ᱦᱩᱸ ᱦᱩᱸ ᱦᱩᱸ
ᱛᱟᱦᱚᱞᱮ ᱛᱚ ᱚᱱᱟ ᱫᱚ ᱚᱱᱟ ᱠᱮᱱᱮᱞ ᱤᱭᱟᱹ ᱱᱚᱣᱟ ᱱᱟᱹᱭ ᱫᱷᱟᱨᱮ ᱠᱟᱱᱟ ᱟᱨ ᱠᱤ ᱩᱱᱫᱚ ᱱᱟᱹᱭ ᱦᱚᱸ ᱚᱨᱦᱟ ᱧᱚᱜ ᱠᱟᱱᱟ ᱚᱱᱠᱟ ᱟᱨᱠᱤ᱾ ᱛᱟᱦᱚᱞᱮ ᱥᱮᱱ ᱠᱟᱱᱟᱞᱤᱧ ᱚᱱᱛᱮ ᱫᱟᱜ ᱥᱮᱡ ᱡᱚᱝ,
ᱦᱮᱸ ᱦᱮᱸ
ᱛᱟ ᱛᱟᱯᱚᱨᱮ ᱟᱹᱞᱤᱧ ᱧᱮᱞ ᱫᱟᱞᱤᱧ ᱢᱟᱱᱮ ᱤᱭᱟᱹᱭ ᱫᱟᱠᱚ ᱪᱟᱹᱞ ᱵᱩᱞ ᱫᱟᱠᱚ ᱠᱷᱟᱫᱽ ᱵᱟᱫᱟ ᱠᱟᱱᱟ ᱠᱚ᱾
ᱦᱩᱸ ᱦᱩᱸ
ᱛᱟᱦᱚᱞᱮ ᱮᱢᱱᱤ ᱨᱮᱫᱚ ᱫᱟᱜ ᱵᱟᱝ ᱛᱟᱦᱮᱱᱟ ᱚᱱᱟ ᱠᱩᱧ ᱫᱚ ᱟᱫᱚ ᱩᱱᱫᱚ ᱯᱮᱨᱮᱡ ᱟᱠᱟᱱᱟ᱾ ᱛᱟᱦᱚᱞᱮ ᱠᱩᱧ ᱞᱤᱧ ᱟᱨᱮᱡ ᱠᱮᱫᱟ ᱢᱮᱥᱤᱱ ᱛᱮ ᱢᱚᱴᱚᱨ ᱛᱮ᱾
ᱟᱪᱪᱷᱟ ᱦᱮᱸ,
ᱥᱮᱞᱚᱨ ᱨᱮᱱᱟᱜ ᱢᱚᱴᱚᱨ ᱛᱮᱞᱤᱧ ᱟᱨᱮᱡ ᱠᱮᱫᱟ᱾ ᱟᱨ ᱟᱨᱮᱡ ᱠᱟᱛᱮ ᱱᱚᱝᱠᱟ ᱞᱤᱧ ᱧᱟᱢ ᱠᱮᱫ ᱠᱚᱫᱚ, ᱯᱩᱨᱟᱹ ᱵᱟᱨ ᱯᱮ ᱵᱚᱥᱛᱟ ᱮᱠᱫᱚᱢ ᱥᱮᱲᱟ ᱦᱟ. ᱠᱩ᱾
ᱟᱪᱷᱟ ᱦᱮᱸ
ᱟᱨ ᱟᱠᱷᱨᱤᱧ ᱵᱟᱲᱟ ᱠᱮᱫ ᱠᱚᱣᱟᱞᱤᱧ ᱚᱱᱠᱟ ᱜᱮ᱾
ᱦᱩᱸ
ᱛᱟᱦᱚᱞᱮ ᱜᱚᱝᱠᱮ ᱟᱵᱤᱱ ᱫᱚ ᱦᱟᱹᱠᱩ ᱠᱚᱵᱤᱱ ᱥᱟᱵ ᱵᱟᱲᱟ ᱠᱚᱜᱮᱭᱟ ᱥᱮ ᱵᱟᱝ?
ᱦᱮᱸ ᱜᱚᱝᱠᱮ ᱟᱹᱞᱤᱧ ᱫᱚ ᱟᱹᱰᱤ ᱡᱩᱨ ᱱᱮᱥᱟᱲᱤᱭᱟᱹ ᱠᱟᱱᱟᱞᱤᱧ ᱟᱞᱤᱧ ᱫᱚ ᱚᱱᱟ ᱯᱩᱠᱷᱨᱤ ᱠᱚᱨᱮ ᱡᱩᱫᱤ ᱴᱤᱠᱤᱴ ᱠᱚ ᱦᱩᱭᱩᱜᱼᱟ ᱥᱮ ᱟᱞᱤᱧ ᱫᱚ ᱡᱟᱦᱟᱸ ᱛᱤᱱᱟᱹᱜ ᱜᱮ ᱯᱚᱭᱥᱟ ᱞᱟᱜᱟᱜ ᱟᱹᱞᱤᱧ ᱫᱚ ᱚᱱᱟ ᱴᱤᱠᱤᱴ ᱫᱚᱞᱤᱧ ᱴᱤᱠᱤᱴ ᱜᱮᱭᱟ᱾
ᱜᱷᱟᱴᱤ ᱨᱮ ᱦᱮᱸ ᱨᱟᱹᱥᱠᱟᱹ ᱟᱹᱞᱤᱧ ᱫᱚ ᱨᱟᱹᱥᱠᱟᱹᱭᱟᱞᱤᱧᱟᱹ᱾ ᱟᱫᱚ ᱚᱠᱟᱞᱮᱠᱟ ᱜᱷᱟᱴᱤᱨ ᱨᱮ ᱚᱠᱟᱮᱠᱟ ᱠᱚ ᱡᱚᱢᱟ ᱚᱱᱟ ᱫᱚ ᱚᱦᱚᱵᱤᱱ ᱞᱟᱹᱭ ᱠᱮᱭᱟ ᱛᱚ᱾ ᱟᱨ ᱜᱷᱟᱟᱹᱴᱤ ᱫᱚ ᱱᱤᱡᱮ ᱵᱟᱪᱷᱟᱣ ᱠᱟᱛᱮᱫ ᱦᱟᱛᱟᱣ ᱫᱚ ᱵᱟᱝ ᱜᱟᱱᱚᱜᱼᱟ᱾ ᱩᱱᱠᱩ ᱢᱟᱹᱞᱤᱠ ᱡᱟᱦᱟᱸᱭ ᱯᱩᱠᱷᱨᱤ ᱢᱟᱹᱞᱤᱠ᱾ ᱩᱱᱠᱩ ᱠᱚ ᱞᱚᱴᱟᱨᱤ ᱦᱮᱸ ᱞᱚᱴᱟᱨᱤ ᱥᱤᱥ ᱴᱤᱢ ᱠᱟᱛᱮᱫ ᱚᱱᱟ ᱫᱚ ᱜᱷᱟᱴᱤ ᱫᱚᱠᱚ ᱮᱢᱚᱜᱼᱟ ᱟᱨᱠᱤ ᱵᱡᱽ ᱠᱮᱫᱟᱵᱤᱱ? ᱛᱚᱵᱮ ᱜᱚᱝᱠᱮ ᱢᱟᱱᱮ ᱡᱟᱦᱟᱸ ᱦᱟᱹᱠᱩ ᱥᱟᱵ ᱟᱨᱠᱤ ᱵᱟᱹᱲᱥᱤ ᱛᱮ, ᱢᱟᱱᱮ ᱟᱹᱰᱤ ᱥᱚᱢᱚᱭ ᱞᱟᱜᱟᱜᱼᱟ ᱟᱨ ᱚᱱᱟ ᱢᱟᱱᱮ ᱠᱚᱭᱚᱜ ᱠᱟᱜ ᱦᱩᱭᱩᱜᱼᱟ ᱟᱨᱠᱤ ᱦᱮᱸ᱾ ᱛᱤᱨᱮ ᱢᱟᱱᱮ ᱥᱤᱛᱩᱝ ᱨᱮ ᱵᱳᱡᱽ ᱠᱮᱭᱟᱵᱤᱱ ᱛᱤᱨᱮ ᱦᱟᱱᱮ ᱴᱤᱵᱤᱡ ᱴᱤᱠᱤᱵ ᱡᱟᱭ ᱩᱱ ᱜᱷᱤᱪ ᱦᱩᱭᱩᱜ ᱛᱟᱵᱤᱱᱟ᱾ ᱵᱩᱡᱠᱮᱫᱟ ᱵᱤᱱ ᱟᱫᱚ ᱚᱱᱟ ᱜᱤᱡ ᱨᱮ ᱦᱚᱳᱭᱛᱳ ᱯᱩᱪᱩᱡ ᱦᱚᱠᱚ ᱯᱩᱪᱩᱡᱚᱜ ᱠᱚ ᱟᱨ ᱚᱠᱚᱭ ᱠᱚᱫᱚ ᱢᱟᱱᱮ ᱡᱷᱟᱹᱞᱤ ᱠᱟᱛᱮᱜ ᱠᱚ ᱨᱟᱠᱟᱵ ᱦᱚᱨᱚ
ᱚ ᱢᱟᱱᱮ ᱡᱮᱢᱚᱱ ᱯᱩᱠᱷᱨᱤ ᱟᱨ ᱡᱩᱫᱤ ᱚᱱᱟ ᱯᱩ ᱠᱷᱨᱤ ᱨᱮ ᱦᱟᱹᱠᱩ ᱜᱮ ᱵᱟᱹᱱᱩᱜ ᱠᱚᱣᱟ ᱦᱮᱸ ᱟᱫᱚ ᱚᱱᱠᱟ ᱠᱚᱭᱚᱜ ᱠᱟᱜ ᱦᱩᱭᱩᱜᱼᱟ᱾
ᱦᱩᱸ ᱟᱨ ᱜᱚᱝᱠᱮ ᱟᱞ ᱥᱮᱫ ᱫᱚ ᱢᱟᱱᱮ ᱩᱱᱠᱩ ᱢᱟᱞᱤᱠ ᱥᱮ, ᱟᱹᱰᱤ ᱡᱳᱨ ᱠᱚ ᱪᱟᱞᱟᱠ ᱟ ᱵᱩᱡ ᱠᱮᱫᱟ ᱵᱤᱱ? ᱢᱤᱫᱴᱟᱝ ᱯᱩᱠᱷᱨᱤ ᱚᱱᱠᱟ ᱦᱟᱹᱠᱩ ᱥᱟᱵ ᱞᱤᱧ ᱪᱟᱞᱟᱣ ᱞᱮᱱᱟ ᱟᱫᱚ ᱜᱚᱝᱠᱮ ᱚᱠᱚᱭᱟᱜ ᱜᱷᱟᱟᱹᱴᱤ ᱨᱮᱦᱚᱸ ᱠᱩᱲᱤ ᱯᱚᱸᱪᱤᱥ ᱡᱚᱱ ᱢᱮᱱᱟᱜ ᱠᱚᱣᱟ ᱚᱠᱚᱭᱟᱜ ᱜᱷᱟᱟᱹᱴᱤ ᱨᱮᱦᱚᱸ ᱵᱟᱠᱚ ᱨᱟᱠᱟᱵ ᱠᱟᱱᱟ ᱮᱠᱮᱱ ᱛᱮᱤᱞᱟᱹᱯᱤᱭᱟᱹ᱾ ᱵᱩᱡ ᱠᱮᱫᱟ ᱵᱤᱱ ᱟᱨ ᱥᱮᱬᱟ ᱦᱟᱹᱠᱩ ᱫᱚ ᱠᱟᱴᱤᱡ ᱢᱤᱫ ᱴᱟᱝ ᱦᱚᱸ ᱵᱟᱠᱚ ᱡᱚᱢ ᱫᱟ,
ᱦᱮᱸ ᱟᱫᱚ ᱛᱮᱞᱮᱯᱮᱭᱟ ᱩᱱᱠᱩ ᱠᱚ ᱞᱟᱦᱟᱜ ᱠᱟᱱᱟ᱾
ᱦᱮᱸ ᱟᱨ ᱜᱟᱹᱲᱟᱹᱭ ᱠᱚ ᱞᱮᱸᱡᱨᱟ ᱠᱚ ᱚᱱᱠᱟ ᱠᱚ ᱡᱷᱟᱹᱞᱤᱜ ᱠᱟᱱᱟ, ᱟᱫᱚ ᱪᱤᱠᱟᱹ ᱠᱮᱫᱟᱞᱤᱧ ᱡᱷᱚᱛᱚ ᱦᱚᱲ ᱡᱩᱠᱛᱤ ᱠᱟᱛᱮᱜ ᱞᱟᱹᱭ ᱫᱟᱠᱚ ᱪᱮᱫᱟᱜ ᱦᱟᱹᱠᱩ ᱵᱟᱠᱚ ᱡᱚᱢ ᱫᱟ? ᱪᱚ ᱵᱚᱱ ᱫᱚᱱᱟ ᱡᱷᱚᱛᱚ ᱫᱟᱜ ᱨᱮ, ᱟᱫᱚ ᱫᱚᱱ ᱠᱟᱛᱮᱫ ᱛᱟᱞᱟ ᱥᱮᱫ ᱠᱚ ᱪᱟᱞᱟᱣᱮᱱᱟ ᱪᱟᱞᱟᱣᱮᱱᱟ ᱡᱷᱚᱛᱚ ᱦᱚᱲ, ᱩᱱ ᱫᱚᱠᱚ ᱧᱮᱞᱫᱟ ᱵᱷᱤᱛᱤᱨ ᱨᱮ ᱟᱹᱰᱤ ᱡᱳᱨ ᱦᱟᱱᱮ ᱡᱚᱢ ᱵᱚᱥᱛᱟ ᱢᱮᱱᱟᱜᱼᱟ ᱦᱟᱹᱠᱩ ᱡᱚᱢ ᱵᱚᱥ ᱛᱟ ᱟᱫᱚ ᱢᱟᱞᱤᱠ ᱯᱟᱞᱤᱠ ᱯᱚᱭᱥᱟ ᱢᱚᱭᱥᱟ ᱵᱟᱞᱮ ᱮᱢᱟᱜ ᱠᱚᱣᱟ ᱟᱫᱚ ᱡᱚᱛᱚ ᱦᱚᱲᱞᱮ ᱫᱟᱹᱲ ᱠᱮᱫᱟ᱾
ᱚ
ᱵᱩᱡ ᱠᱮᱫᱟᱵᱮᱱ
ᱦᱮᱸ ᱵᱟ ᱱᱚᱸᱰᱮ ᱱᱚᱰᱮ ᱠᱷᱟᱱ ᱢᱤᱫᱦᱚᱲ ᱚᱱᱠᱟ ᱜᱮ ᱢᱮᱱᱟᱭᱟ ᱦᱮᱸ ᱟᱡᱸᱡᱚᱢᱫᱟᱵᱤᱱ ᱢᱟᱱᱮ ᱩᱱᱤ ᱦᱚᱸ ᱯᱟᱸᱪ ᱦᱟᱡᱟᱨ ᱪᱷᱚ ᱦᱟᱡᱟᱨ ᱡᱟᱦᱟᱸ ᱛᱤᱱᱟᱹᱜ ᱯᱚᱭᱥᱟ ᱜᱮ ᱴᱤᱠᱤᱴ ᱨᱮᱱᱟᱜ ᱯᱚᱭᱥᱟ ᱜᱮ ᱡᱷᱚᱛᱚᱭ ᱮᱢᱚᱜᱼ ᱟᱭ ᱟᱨ ᱠᱤᱱᱛᱩ ᱦᱟᱹᱠᱩ ᱫᱚ ᱵᱟᱭ ᱡᱚᱢ ᱠᱚᱣᱟ᱾
ᱦᱩᱸ
ᱚᱱᱮ ᱨᱟᱹᱥᱠᱟᱹᱜ ᱜᱮ ᱟᱨᱠᱤ ᱡᱚᱢ ᱫᱚᱭ ᱡᱚᱢ ᱠᱚᱣᱟ ᱡᱟᱫᱟᱜᱮ ᱡᱚᱢ ᱠᱮᱫ ᱠᱚᱣᱟ ᱠᱚ ᱦᱮᱸ ᱟᱹᱠᱷᱨᱤᱧ ᱫᱚ ᱵᱟᱭ ᱟᱹᱠᱷ ᱨᱤᱧ ᱠᱚᱣᱟᱭ ᱦᱟᱹᱱᱤ ᱦᱚᱲᱮ ᱮᱢ ᱜᱤᱰᱤᱭᱟᱠᱚᱣ ᱫᱟᱱ ᱠᱚᱣᱟᱭ ᱚᱱᱮ ᱚᱱᱠᱟ ᱠᱟ ᱚᱱᱟᱢᱟ ᱢᱤᱫᱴᱟᱝ ᱨᱟᱹᱥᱠᱟᱹ ᱦᱳᱭ ᱥᱮ
ᱚ ᱦᱮᱸ ᱦᱮᱸ ᱟᱹᱞᱤᱧ ᱚᱱᱠᱟ ᱟᱹᱰᱤ ᱡᱳᱨ ᱢᱮᱥᱟ ᱢᱮᱱᱟᱜ ᱛᱟᱹᱟᱞᱤᱧᱟ᱾ ᱟᱨ ᱵᱚᱞ ᱠᱷᱮᱞ ᱦᱚᱸ ᱟᱹᱰᱤ ᱡᱳᱨ ᱱᱮᱥᱟ ᱢᱮᱱᱟᱜ ᱛᱟᱹᱟᱞᱤᱧᱟ ᱜᱚᱢᱠᱮ ᱵᱩᱡᱽ ᱠᱮᱫᱟ ᱵᱤᱱ᱾
ᱦᱮᱸ ᱦᱩᱸ ᱦᱩᱸ
ᱡᱩᱫᱤ ᱡᱟᱦᱟᱸ ᱠᱚᱨᱮ ᱠᱷᱮᱞ ᱠᱷᱚ ᱥᱚᱱᱫᱷᱟᱱ ᱠᱚᱞᱤᱧ ᱧᱟᱢᱟ ᱠᱷᱚᱵᱚᱨ ᱟᱫᱚ ᱱᱮᱛᱟᱨ ᱫᱚ ᱯᱷᱳᱱ ᱡᱩᱜᱽ ᱛᱚ ᱦᱚᱭᱟᱴᱥᱚᱯ ᱡᱩᱜᱽ ᱯᱳᱥᱴᱟᱨ ᱪᱷᱚᱵᱤ ᱛᱩᱞᱟᱹᱣ ᱠᱮᱫᱟᱭ ᱟᱫᱚ ᱦᱳᱣᱟᱴᱥᱮᱯ ᱨᱮ ᱯᱟᱴᱷᱟᱣ ᱟᱹᱫᱤᱧᱟ ᱩᱱᱫᱚ ᱠᱷᱮᱞ ᱠᱚᱞᱤ ᱦᱚᱞᱤᱧ ᱥᱟᱵᱟ᱾ ᱯᱚᱱᱨᱚ ᱦᱟᱡᱟᱨ ᱠᱩᱲᱤ ᱦᱟᱡᱟᱨ ᱴᱟᱠᱟ ᱨᱮᱱᱟᱜ ᱚᱱᱠᱟ ᱫᱚ ᱵᱷᱟᱜᱤ ᱵᱷᱟᱜᱮ ᱯᱞᱮᱭᱟᱨ ᱠᱚᱞᱤᱧ ᱟᱹᱜᱩ ᱠᱚᱣᱟ᱾ ᱦᱟᱱᱮ ᱠᱳᱞᱠᱟᱛᱟ ᱥᱮᱫ ᱨᱮᱱ ᱦᱮᱸ ᱱᱟᱢᱠᱚᱨᱟ ᱱᱟᱢᱠᱚᱨᱟ ᱯᱞᱮᱭᱟᱨ ᱠᱚ ᱢᱮᱱᱟᱜ ᱠᱚᱣᱟ ᱦᱟᱱᱤ ᱥᱟᱹᱫᱷᱩ ᱢᱟᱱᱰᱤ ᱟᱸᱡᱚᱢ ᱠᱫ ᱜᱮᱭᱟ ᱵᱤᱱ ᱩᱱᱤ ᱦᱚᱞᱤᱧ ᱟᱹᱜᱩᱭᱮᱭᱟ ᱵᱳᱡᱽ ᱠᱮᱫᱟ ᱵᱤᱱ ᱟᱨ ᱡᱷᱟᱲᱠᱷᱚᱸᱰ ᱥᱮᱫ ᱴᱤᱢ ᱨᱮᱱ ᱦᱚᱧ ᱟᱹᱜᱩ ᱠᱚᱣᱟ ᱟᱹᱰᱤ ᱵᱷᱟᱜᱮ ᱵᱷᱟᱜᱮᱭᱟᱜ ᱟᱹᱰᱤ ᱫᱷᱟᱣ ᱞᱤᱧ ᱜᱟᱱ ᱟᱠᱟᱫᱟ ᱵᱩᱡᱽ ᱠᱮᱫᱟ ᱵᱤᱱ ᱟᱫᱚ ᱜᱟᱱ ᱠᱟᱛᱮᱫ ᱪᱮᱫ ᱦᱩᱭᱩᱜᱼᱟ ᱜᱚᱝᱠᱮ ᱢᱟᱱᱮ ᱩᱱᱠᱩ ᱜᱮ ᱫᱚᱢᱮ ᱠᱚ ᱦᱟᱛᱟᱣᱟ ᱦᱮᱸ ᱟᱨᱚ ᱚᱲᱟᱜ ᱠᱷᱚᱱᱟᱜ ᱢᱟ ᱟᱨᱚ ᱞᱟᱜᱟᱜᱼᱟ ᱵᱩᱡ ᱠᱮᱟᱢ ᱨᱟᱹᱥᱠᱟᱹ ᱦᱩᱭᱩᱜᱼᱟ ᱦᱮᱸ ᱟᱹᱰᱤ ᱦᱚᱲ ᱠᱚᱞᱮ ᱛᱟᱦᱮᱱᱟ ᱢᱟᱱᱮ ᱯᱷᱩᱨᱛᱤ ᱡᱚᱝ ᱜᱟᱱᱚᱜᱼᱟ ᱟᱨᱠᱤ ᱦᱩᱸ ᱟᱫᱚ ᱡᱩᱫᱤ ᱢᱚᱱᱮᱭᱟᱵᱤᱱ ᱡᱮ ᱵᱚᱞ ᱠᱷᱮᱞᱛᱮ ᱟᱹᱵᱤᱱ ᱵᱮᱵᱽᱥᱟᱭᱟᱵᱤᱱ ᱚᱱᱟ ᱫᱚ ᱵᱟᱝ ᱜᱟᱱᱚᱜᱼᱟ ᱵᱮᱵᱽᱥᱟ ᱡᱩᱫᱤ ᱵᱤᱱ ᱠᱚᱨᱟᱣᱟ ᱛᱟᱦᱚᱞᱮ ᱦᱚᱜᱼᱚᱭ ᱱᱚᱝᱠᱟ ᱜᱟᱹᱲᱤ ᱡᱷᱟᱹᱲᱤ ᱵᱟᱹᱲᱤ ᱱᱚᱝᱠᱟ ᱠᱚᱨᱟᱣ ᱵᱤᱱ ᱚᱲᱟᱜ ᱫᱩᱣᱟᱹᱨ ᱫᱚᱢᱮ ᱪᱷᱟᱫᱟᱣ ᱵᱤᱱ ᱵᱟᱡᱟᱨ ᱠᱚᱨᱮ ᱵᱷᱟᱲᱟ ᱮᱢᱟ ᱠᱚᱵᱤᱱ ᱚᱱᱟ ᱠᱚᱫᱚ ᱦᱩᱭᱩᱜ ᱠᱟᱱᱟ ᱵᱮᱵᱽᱥᱟ ᱦᱮᱸ ᱟᱨ ᱱᱚᱣᱟ ᱠᱚᱫᱚ ᱨᱟᱹᱥᱠᱟᱹ ᱡᱚᱝ
ᱵᱚᱞ ᱠᱷᱮᱞ ᱛᱮᱦᱚᱸ ᱜᱟᱱᱚᱜᱼᱟ ᱚᱠᱟ ᱜᱟᱱᱚᱜᱼᱟ ᱦᱟᱱᱮ ᱢᱟᱨᱟᱝ ᱢᱟᱨᱟᱝ ᱫᱷᱚᱨᱢᱟᱠᱟ ᱯᱟᱸᱪ ᱯᱟᱸᱪ ᱞᱟᱠᱷ ᱫᱚᱥ ᱞᱟᱠᱷ ᱚᱱᱠᱟᱱᱟᱜ ᱫᱢᱟᱠᱟᱨᱮ ᱚᱱᱮ ᱚᱱᱠᱟ ᱵᱤᱱ ᱞᱟᱵᱷ ᱫᱟᱲᱮᱭᱟᱜᱼᱟ
ᱦᱮᱸ ᱟᱨ ᱜᱚᱝᱠᱮ ᱞᱟᱹᱭ ᱫᱟᱞᱤᱧ ᱯᱞᱤᱭᱟᱨ ᱦᱚᱸ ᱡᱟ ᱡᱟ ᱠᱚ ᱞᱟᱹᱭᱟ ᱵᱟᱝ ᱢᱟᱱᱮ ᱢᱮᱸᱫ ᱡᱟᱹᱯᱤᱫᱛ ᱠᱟᱛᱮ